ᱦᱮᱞᱳ
ᱦᱮᱞᱳ
ᱦᱮᱸ ᱦᱟᱞᱳ
ᱦᱮᱸ ᱨᱚᱲ ᱠᱚ ᱟᱸᱡᱚᱢᱚᱜ ᱠᱟᱱᱟ
ᱦᱳᱭ ᱟᱸᱡᱚᱢᱚᱜ ᱠᱟᱱ ᱜᱮᱭᱟ ᱾ ᱟᱹᱞᱤᱧᱟᱜ ᱨᱚᱲ ᱟᱸᱡᱚᱢᱚᱜ ᱠᱟᱱᱟ?
ᱦᱚᱸ ᱦᱚᱸ ᱟᱸᱡᱚᱢᱚᱜ ᱠᱟᱱ ᱜᱮᱭᱟ ᱦᱟᱸᱜ ᱾
ᱚ ᱡᱚᱦᱟᱨ ᱜᱮ ᱾
ᱦᱳᱭ ᱡᱚᱦᱟᱨ ᱜᱮ ᱡᱚᱦᱟᱨ ᱜᱮ ᱛᱟᱦᱚᱞᱮ ᱪᱮᱫ ᱠᱚᱯᱮ ᱠᱟᱹᱢᱤ ᱵᱟᱲᱟᱭᱮᱫᱼᱟ?
ᱪᱮᱫ ᱜᱮ ᱵᱟᱝᱟ ᱚᱲᱟᱜ ᱠᱚᱨᱮ ᱜᱮ ᱟᱵᱮᱱ ᱫᱚ ᱪᱮᱫ ᱵᱮᱱ ᱪᱤᱠᱟᱹᱭᱮᱫᱟ ᱾
ᱟᱹᱞᱤᱧ ᱦᱚᱸ ᱪᱮᱫ ᱜᱮ ᱵᱟᱝᱜᱮ ᱱᱚᱜ-ᱚᱭ ᱜᱮᱭᱟ ᱱᱚᱜᱼᱚᱭ ᱦᱟᱸᱜ ᱵᱟᱡᱟᱨ ᱥᱮᱱ ᱠᱷᱚᱱᱟᱜ ᱦᱮᱡ ᱦᱩᱭᱱᱟ ᱟᱨ ᱱᱤᱛᱚᱜ ᱫᱚ ᱨᱩᱢ ᱠᱚᱨᱮ ᱜᱮ ᱦᱟᱸᱜ ᱢᱮᱱᱟᱜ ᱟᱠᱟᱫ ᱞᱤᱧᱟᱹ
ᱚ ᱟᱵᱮᱱ ᱫᱚ ᱚᱲᱟᱜ ᱨᱮᱫᱚ ᱵᱟᱵᱮᱱ ᱛᱟᱦᱮᱱ ᱜᱮᱭᱟ ᱥᱮᱪᱮᱫ?
ᱵᱟᱝ ᱜᱮ ᱟᱹᱞᱤᱧ ᱫᱚ ᱦᱩᱰᱤᱧ ᱠᱷᱚᱱᱟᱜ ᱜᱮᱦᱟᱸᱜ ᱚᱲᱟᱜ ᱠᱚᱨᱮ ᱫᱚ ᱵᱟᱹᱞᱤᱧ ᱛᱟᱦᱮᱱ ᱜᱮᱭᱟ ᱚᱞ ᱯᱟᱲᱦᱟᱣ ᱠᱟᱛᱮᱜ ᱵᱟᱡᱟᱨ ᱥᱟᱦᱟᱨ ᱠᱚᱨᱮ ᱜᱮ ᱦᱟᱸᱜ ᱛᱟᱦᱮᱱ ᱜᱮᱭᱟᱞᱤᱧ ᱟᱫᱚ ᱾ ᱱᱤᱛᱚᱜ ᱦᱚᱸ ᱵᱟᱡᱟᱨ ᱥᱟᱦᱟᱨ ᱨᱮᱜᱮ ᱢᱮᱱᱟᱜ ᱟᱠᱟᱫ ᱞᱤᱧᱟᱹ ᱟᱫᱚ ᱚᱱᱠᱟ ᱠᱟᱛᱮᱜ ᱜᱮ ᱚᱞ ᱯᱟᱲᱦᱟᱣ ᱪᱟᱞᱟᱜ ᱠᱟᱱᱟ ᱾
ᱚ ᱛᱟᱦᱚᱞᱮ ᱟᱵᱮᱱᱟᱜ ᱚᱲᱟᱜ ᱥᱮᱫ ᱨᱮᱫᱚ ᱫᱟᱜ ᱠᱚᱫᱚ ᱫᱟᱜ ᱮᱫᱟᱭ ᱥᱮ ᱵᱟᱝᱜᱮ ᱾
ᱦᱚᱸ ᱦᱚᱞᱟ ᱜᱮ ᱦᱟᱸᱜ ᱚᱲᱟᱜ ᱥᱮᱱ ᱯᱷᱚᱱ ᱦᱩᱭ ᱞᱮᱱ ᱛᱟᱦᱮᱸᱜᱼᱟ ᱟᱫᱚ ᱞᱟᱹᱭ ᱮᱫᱟᱠᱚ ᱡᱮ ᱫᱟᱜ ᱫᱚᱭ ᱫᱟᱜ ᱮᱫ ᱜᱮᱭᱟ ᱟᱫᱚ ᱦᱟᱸᱜ ᱾ ᱦᱚᱞᱟ ᱢᱟᱫᱷᱮᱨ ᱠᱷᱚᱱᱟᱜ ᱜᱮ ᱫᱟᱜ ᱫᱚᱭ ᱮᱦᱚᱵ ᱟᱠᱟᱫᱟ ᱢᱟᱲᱟᱝ ᱫᱚ ᱫᱚ ᱦᱟᱸᱜ ᱚᱱᱠᱟ ᱵᱟᱭ ᱫᱟᱜ ᱟᱠᱟᱫᱟ ᱾ ᱟᱫᱚ ᱦᱟᱸᱜ ᱨᱚᱦᱚᱭ ᱠᱚᱫᱚ ᱟᱹᱣᱨᱤ ᱠᱚ ᱮᱛᱚᱦᱚᱵᱚᱜᱼᱟ ᱛᱟᱞᱮᱭᱟ ᱾
ᱟᱫᱚ ᱛᱚᱞᱟ ᱠᱟ ᱫᱚ ᱦᱟᱨᱟᱼᱠᱟᱱ ᱛᱟᱯᱮ ᱥᱮ ᱵᱟᱝ ᱜᱮ?
ᱦᱳᱭ ᱦᱳᱭ ᱛᱚᱞᱟ ᱠᱚᱫᱚ ᱦᱟᱨᱟ ᱟᱠᱟᱱ ᱛᱟᱞᱮᱭᱟ ᱦᱟᱸᱜ ᱾ ᱟᱯᱮ ᱜᱮ ᱨᱚᱦᱚᱭ ᱵᱟᱲᱟ ᱜᱚᱫ ᱠᱮᱫᱟ ᱯᱮᱥᱮ ᱟᱹᱣᱨᱤ?
ᱵᱟᱝ ᱵᱟᱝ ᱟᱞᱮ ᱦᱚᱸ ᱟᱹᱣᱨᱤ ᱞᱮ ᱫᱷᱩᱨᱟᱹᱜᱼᱟ ᱟᱞᱮ ᱥᱮᱱ ᱫᱚ ᱵᱟᱭ ᱫᱟᱜ ᱮᱫ ᱛᱮ ᱵᱟᱞᱮ ᱫᱷᱩᱨᱟᱹᱣ ᱮᱱᱟ ᱾
ᱦᱚᱸ ᱛᱟᱦᱚᱞᱮ ᱦᱮᱸ ᱫᱟᱠᱟ ᱠᱚᱫᱚ ᱯᱮ ᱡᱚᱢ ᱵᱟᱲᱟ ᱜᱚᱫ ᱠᱟᱫᱟ ᱫᱟ ᱠᱟᱫᱟ ᱥᱮ ᱟᱹᱣᱨᱤ
ᱦᱳᱭ ᱫᱟᱠᱟ ᱠᱚᱫᱚ ᱡᱚᱢ ᱠᱚᱫᱚ ᱦᱳᱭ ᱠᱟᱱᱟ ᱾ ᱟᱵᱮᱱ ᱜᱮ ᱡᱚᱢ ᱠᱟᱜᱼᱟ ᱵᱮᱱ ᱥᱮ ᱵᱟᱝᱜᱮ
ᱵᱟᱝᱜᱮ ᱦᱟᱸᱜ ᱟᱹᱞᱤᱧ ᱫᱚ ᱤᱥᱤᱱ ᱦᱚᱸ ᱟᱹᱣᱨᱤᱞᱤᱧ ᱤᱥᱤᱱᱟ ᱟᱫᱚ ᱟᱞᱮ ᱫᱚ ᱦᱟᱸᱜ ᱤᱥᱤᱱ ᱱᱤᱡᱮ ᱛᱮᱜᱮ ᱤᱥᱤᱱᱟ ᱠᱟᱛᱮ ᱡᱚᱢ ᱦᱩᱭᱩᱜ ᱛᱟᱞᱮᱭᱟ ᱛᱚ ᱟᱫᱚ ᱤᱥᱤᱱ ᱦᱚᱸ ᱟᱣᱨᱤ ᱞᱮ ᱤᱥᱤᱱᱟ ᱟᱫᱚ ᱤᱥᱤᱱ ᱠᱟᱛᱮᱜ ᱡᱚᱢ ᱵᱟᱲᱟᱭ ᱦᱩᱭᱩᱜᱼᱟ
ᱚ ᱛᱟᱦᱚᱞᱮ ᱟᱵᱮᱱ ᱫᱚ ᱚᱠᱟ ᱨᱮᱵᱮᱱ ᱛᱟᱦᱮᱱ ᱜᱮᱭᱟ ᱾
ᱱᱚᱛᱮ ᱜᱮ ᱡᱷᱟᱲᱜᱨᱟᱢ ᱥᱮᱫ ᱨᱮ ᱞᱟᱞᱜᱚᱲᱟ ᱥᱮᱫ ᱨᱮᱜᱮᱞᱤᱧ ᱛᱟᱦᱮᱱ ᱜᱮᱭᱟ ᱚᱱᱛᱮ ᱨᱮᱜᱮ ᱚᱞ ᱯᱟᱲᱦᱟᱣ ᱠᱷᱟᱹᱛᱤᱨ ᱟᱫᱚ ᱵᱡᱟᱨ ᱪᱟᱞᱟᱣ ᱦᱳᱭ ᱞᱮᱱᱟ ᱟᱫᱚ ᱞᱟᱞ ᱜᱚᱲ ᱨᱮ ᱪᱮᱫ ᱢᱮᱞᱟ ᱠᱚ ᱵᱟᱹᱭᱥᱟᱹᱣ ᱠᱟᱫᱟ ᱛᱚ ᱚᱱᱛᱮ ᱜᱮ ᱫᱟᱬᱟᱱ ᱪᱟᱞᱟ ᱦᱩᱭ ᱞᱮᱱ ᱛᱟᱦᱮᱸ-ᱟ ᱟᱫᱚ ᱫᱟᱜ ᱠᱮᱫᱟᱭ ᱛᱚ ᱟᱫᱚ ᱟᱫᱚ ᱦᱟᱸᱜ ᱾ ᱚᱱᱟ ᱠᱷᱟᱹᱛᱤᱨ ᱛᱮ ᱜᱟᱯᱟ ᱠᱷᱚᱱᱟᱜ ᱛᱚ ᱨᱚᱛᱷ ᱢᱮᱞᱟ ᱥᱩᱨᱩᱜ ᱠᱟᱱ ᱛᱟᱦᱮᱸ ᱠᱟᱱᱟ ᱞᱟᱞᱜᱳᱲ ᱨᱮ
ᱞᱟᱞᱜᱚᱲ ᱨᱮᱫᱚ ᱨᱚᱛᱷ ᱢᱮᱞᱟ ᱫᱚ ᱦᱩᱭᱩᱜ ᱜᱮᱭᱟ ᱾
ᱦᱳᱭ ᱦᱩᱭᱩᱜ ᱜᱮᱭᱟ ᱜᱟᱯᱟ ᱠᱷᱚᱱᱟᱜ ᱦᱟᱸᱜ ᱦᱩᱭᱩᱜ ᱜᱮᱭᱟ ᱟᱫᱚ ᱦᱟᱸᱜ ᱟᱭᱢᱟ ᱰᱷᱮᱨ ᱢᱮᱞᱟ ᱠᱚᱠᱚ ᱟᱹᱜᱩ ᱠᱟᱫᱟ ᱠᱚ ᱱᱟᱜᱚᱫ ᱫᱚᱞᱟ ᱠᱚ ᱟᱹᱰᱤ ᱠᱤᱪᱷᱩ ᱜᱮ ᱚᱱᱠᱟ ᱧᱮᱞ ᱡᱚᱝ ᱨᱮᱱᱟᱜ
ᱟᱫᱚ ᱛᱟᱦᱚᱞᱮ ᱧᱮᱧᱮᱞ ᱫᱚᱵᱤᱱ ᱪᱟᱞᱟᱜ ᱜᱮᱭᱟ ᱦᱟᱸᱜ?
ᱦᱳᱭ ᱧᱮᱧᱮᱞ ᱫᱚ ᱚᱱᱠᱟ ᱪᱟᱞᱟᱜ ᱦᱩᱭᱩᱜ ᱜᱮᱭᱟ ᱥᱚᱵᱫᱤᱱ ᱜᱮ ᱛᱟᱨᱟᱥᱤᱧ ᱵᱮᱲᱟ ᱪᱟᱞᱟᱜ ᱦᱩᱭᱩᱜ ᱜᱮᱭᱟ ᱱᱤᱝᱠᱟ᱾ ᱪᱮᱫ ᱮᱢ ᱪᱤᱠᱟᱹᱭᱟ ᱵᱟᱝ ᱟᱨ ᱨᱩᱢ ᱨᱮᱦᱚᱸ ᱚᱱᱠᱟ ᱦᱟᱸᱜ ᱥᱟᱨᱟ ᱫᱤᱱ ᱫᱚ ᱵᱷᱟᱞᱮ ᱵᱟᱭ ᱵᱩᱡᱷᱟᱹᱜᱼᱟ ᱥᱮ᱾
ᱦ
ᱟᱨ ᱱᱤᱛᱚᱜ ᱦᱟᱸᱜ ᱠᱮᱞᱟᱥ ᱦᱚᱸ ᱚᱯᱷ ᱜᱮ ᱚᱯᱷ ᱦᱟᱛᱟᱲ ᱜᱮᱭᱟ ᱟᱫᱚ ᱵᱟᱝ ᱪᱟᱞᱟᱣ ᱵᱟᱲᱟ ᱦᱩᱭᱩᱜ ᱠᱟᱱᱟ ᱠᱮᱞᱟᱥ ᱠᱚᱦᱚᱸ ᱠᱚᱞᱮᱡᱽ ᱮᱠᱡᱟᱢ ᱠᱚ ᱪᱟᱞᱟᱜ ᱠᱟᱱ ᱛᱟᱠᱚᱣᱟ ᱾ ᱟᱫᱚ ᱚᱱᱟ ᱠᱷᱟᱹᱛᱤᱨ ᱛᱮ ᱦᱟᱸᱜ ᱱᱤᱛᱚᱜ ᱫᱚ ᱵᱟᱝ ᱪᱟᱞᱟᱣ ᱵᱟᱲᱟᱭ ᱦᱩᱭᱩᱜ ᱠᱟᱱᱟ ᱾
ᱟᱫᱚ ᱞᱟᱹᱭᱮᱫ ᱟᱞᱤᱧ ᱡᱮ ᱮᱠᱡᱟᱢ ᱫᱚ ᱚᱠᱚᱭ ᱠᱚᱣᱟᱜ ᱪᱟᱹᱞᱩᱜ ᱠᱟᱱ ᱛᱟᱠᱚᱣᱟ ᱾
ᱩᱱᱠᱩ ᱡᱟᱦᱟᱸᱭ ᱠᱚ ᱱᱤᱛᱚᱜ ᱢᱮᱱᱟᱜ ᱠᱚᱣᱟ ᱯᱷᱤᱯᱛᱷ ᱥᱮᱢᱤᱥᱴᱟᱨ ᱵᱟ ᱥᱤᱠᱥ ᱥᱮᱢᱤᱥᱴᱟᱨ ᱨᱮ ᱩᱱᱠᱩ ᱠᱚᱣᱟᱜ ᱪᱟᱹᱞᱩᱜ ᱠᱟᱱ ᱛᱟᱠᱚᱣᱟ ᱦᱟᱸᱜ
ᱟᱫᱚ ᱚᱱᱟ ᱠᱷᱟᱹᱛᱤᱨ ᱛᱮ ᱟᱞᱮᱭᱟᱜ ᱠᱚ ᱠᱞᱟᱥ ᱠᱚᱫᱚ ᱦᱟᱸᱜ ᱚᱯᱷ ᱜᱮᱛᱟᱞᱮᱭᱟ ᱵᱟᱝᱜᱮ ᱦᱩᱭᱩᱜ ᱠᱟᱱ ᱛᱟᱞᱮᱭᱟ ᱠᱞᱟᱥ ᱠᱚᱫᱚ ᱦᱟᱸᱜ᱾
ᱚ ᱛᱟᱦᱚᱞᱮ, ᱟᱵᱤᱱ ᱫᱚ ᱢᱟᱱᱮ ᱱᱚᱣᱟ ᱟᱵᱚ ᱥᱟᱶᱛᱟ ᱨᱮᱱᱟᱜ ᱮᱱᱮᱡ ᱥᱮᱨᱮᱧ ᱫᱚᱵᱤᱱ ᱠᱩᱥᱤᱭᱟᱜ ᱜᱮᱭᱟ ᱥᱮ ᱵᱟᱝ ᱜᱮ?
ᱦᱳᱭ ᱦᱳᱭ ᱱᱚᱣᱟ ᱫᱚ ᱟᱹᱞᱤᱧ ᱫᱚ ᱟᱭᱢᱟ ᱰᱷᱮᱨ ᱞᱤᱧ ᱠᱩᱥᱤᱭᱟᱜ ᱜᱮᱭᱟ ᱥᱟᱶᱛᱟ ᱨᱮᱱᱟᱜ ᱮᱱᱮᱡ ᱥᱮᱨᱮᱧ ᱠᱚᱫᱚ ᱟᱵᱚ ᱡᱮᱢᱚᱱ ᱫᱚᱝ ᱞᱟᱜᱽᱲᱮ ᱵᱟᱦᱟ ᱥᱚᱨᱦᱟᱭ ᱡᱟᱦᱟᱸ ᱛᱤᱱᱟᱹᱜ ᱱᱚᱝᱠᱟᱱᱟᱜ ᱯᱚᱨᱚᱵᱽ ᱠᱚ ᱢᱮᱱᱟᱜ ᱛᱟᱵᱚᱱᱟ ᱥᱮ ᱱᱚᱣᱟ ᱠᱚᱫᱚ ᱟᱹᱰᱤ ᱡᱳᱨ ᱟᱸᱴ ᱜᱮᱞᱤᱧ ᱠᱩᱥᱤᱭᱟᱜ ᱜᱮᱭᱟ ᱟᱹᱞᱤᱧ ᱫᱚ᱾ ᱟᱵᱮᱱ ᱫᱚᱵᱮᱱ ᱠᱩᱥᱤᱭᱟᱜ ᱜᱮᱭᱟ ᱥᱮ ᱵᱟᱝ ᱛᱟᱦᱚᱞᱮ?
ᱦᱳᱭ ᱟᱹᱞᱤᱧ ᱦᱚᱸ ᱠᱩᱥᱤᱭᱟᱜ ᱜᱮᱭᱟᱞᱤᱧ᱾ ᱚᱸ ᱟᱫᱚ ᱛᱟᱦᱚᱞᱮ ᱟᱸ ᱪᱮᱫ ᱵᱤᱱ ᱞᱟᱹᱭ ᱫᱟ?
ᱱᱚᱭ ᱡᱮ ᱟᱹᱰᱤ ᱜᱟᱱ ᱡᱟᱭᱜᱟ ᱨᱮ ᱦᱟᱸᱜ ᱚᱨᱠᱮᱥᱴᱟᱨ ᱠᱚ ᱦᱩᱭᱩᱜᱼᱟ, ᱟᱯᱮᱥᱮᱱ ᱫᱚ ᱚᱱᱠᱟ ᱢᱟᱱᱮ ᱚᱨ ᱠᱮᱥᱴᱟᱨ ᱠᱚᱫᱚ ᱦᱩᱭ ᱵᱟᱲᱟᱜ ᱜᱮᱭᱟ ᱥᱮ ᱵᱟᱝᱜᱮ?
ᱵᱟᱝ ᱜᱮ, ᱟᱞᱮ ᱥᱮᱱ ᱠᱚᱫᱚ ᱚᱱᱠᱟ ᱫᱚ ᱵᱟᱝ ᱦᱩᱭ ᱵᱟᱲᱟᱜ ᱜᱮᱭᱟ᱾ ᱟᱞᱮ ᱥᱮᱱ ᱫᱚ ᱚᱝᱠᱟ ᱢᱮᱞᱟ ᱠᱚᱦᱚᱸ ᱩᱱᱟᱹᱜ ᱜᱟᱱ ᱫᱚ ᱵᱟᱝ ᱦᱩᱭᱩᱜᱼᱟ, ᱚᱨᱠᱮᱥᱴᱟᱨ ᱠᱚᱦᱚᱸ ᱵᱟᱝ ᱦᱩᱭᱩᱜ ᱜᱮᱭᱟ᱾
ᱟᱪᱪᱷᱟ ᱟᱵᱤᱱ ᱫᱚ ᱛᱷᱟᱞᱮ ᱵᱤᱱ ᱚᱞ ᱯᱟᱲᱦᱟᱜ ᱜᱮᱭᱟ ᱥᱮ ᱵᱟᱝᱜᱮ?
ᱵᱟᱝ ᱜᱮ, ᱟᱹᱞᱤᱧ ᱫᱚ ᱵᱟᱞᱤᱧ ᱚᱞ ᱯᱟᱲᱦᱟᱜ ᱜᱮᱭᱟ ᱟᱹᱞᱤᱧ ᱫᱚᱞᱤᱧ ᱵᱟᱜᱤᱭ ᱠᱟᱫᱟ᱾
ᱟᱪᱪᱷᱟ ᱟᱪᱷᱟ ᱢᱟᱱᱮ ᱢᱤᱫ ᱥᱳᱢᱚᱭ ᱦᱚᱸ ᱟᱵᱮᱱ ᱦᱚᱸ ᱯᱟᱹᱴᱷᱣᱟᱹ ᱜᱮᱵᱮᱱ ᱛᱟᱦᱮᱸ ᱠᱟᱱᱟ ᱦᱮᱸ ᱵᱟᱝ ᱚᱞ ᱯᱟᱲᱦᱟᱜ ᱠᱟᱱ ᱛᱟᱦᱮᱸᱱ ᱜᱮᱭᱟ ᱵᱮᱱ᱾
ᱦᱳᱭ ᱚᱞ ᱯᱟᱲᱦᱟᱜ ᱠᱟᱱ ᱛᱟᱦᱮᱱ ᱜᱮᱭᱟᱞᱤᱧ ᱟᱫᱚ ᱵᱟᱜᱤ ᱦᱩᱭ ᱠᱟᱱᱟ᱾
ᱚ, ᱢᱟᱱᱮ ᱠᱚᱞᱮᱡᱽ ᱠᱟᱛᱮ ᱜᱮ? ᱵᱮᱱ ᱵᱟᱹᱜᱤᱭ ᱠᱟᱫᱟ ᱥᱮ ᱤᱥᱠᱩᱞ ᱨᱮᱜᱮ ᱥᱮ ᱱᱚᱝᱠᱟ ᱮᱢ ᱮ ᱠᱚ ᱥᱮ ᱠᱚᱢᱯᱞᱤᱴ ᱠᱟᱛᱮᱜ ᱜᱮᱵᱮᱱ ᱵᱟᱹᱜᱤᱭ ᱠᱟᱫᱟ ᱦᱟᱸᱜ?
ᱵᱟᱝ ᱵᱟᱝ, ᱟᱹᱞᱤᱧ ᱫᱚ ᱥᱠᱩᱞ ᱨᱮᱜᱮᱞᱤᱧ ᱵᱟᱹᱜᱤᱭ ᱠᱟᱫᱟ ᱢᱟᱱᱮ ᱮᱭᱪ ᱮᱥ ᱠᱚᱫᱚ ᱞᱤᱧ ᱮᱢ ᱟᱠᱟᱫᱟ ᱟᱫᱚ ᱮᱭᱤᱪ ᱮᱥ ᱮᱢ ᱠᱟᱛᱮᱫ ᱜᱮᱞᱤᱧ ᱵᱟᱹᱜᱤᱭ ᱠᱟᱫᱟ ᱱᱚᱣᱟ ᱠᱚᱞᱮᱡᱽ ᱨᱮ ᱯᱟᱲᱦᱟᱣ ᱠᱚᱨᱛᱮ ᱜᱮᱞᱮ ᱯᱟᱭᱥᱟ ᱠᱚᱦᱚᱸ ᱚᱝᱠᱟ ᱜᱮ ᱞᱟᱜᱟᱜ ᱜᱮᱭᱟ ᱥᱮ ᱟᱫᱚ ᱯᱟᱭᱥᱟ ᱠᱚᱨᱮᱱᱟᱜ ᱟᱱᱟᱴ ᱮᱸᱴᱠᱮᱴᱚᱬᱮ ᱠᱷᱟᱹᱛᱤᱨ ᱟᱫᱚ ᱵᱟᱝᱞᱤᱧ ᱯᱟᱲᱦᱟᱣ ᱠᱟᱱᱟ᱾
ᱮᱠᱫᱚᱢ ᱱᱚᱣᱟ ᱢᱟ ᱱᱚᱣᱟ ᱢᱟ ᱡᱚᱛᱚ ᱦᱚᱲ ᱠᱷᱮᱛᱨᱮ ᱢᱟ ᱵᱟᱝ ᱥᱚᱢᱵᱷᱚᱵ ᱢᱟᱱᱮ ᱟᱹᱰᱤᱜᱟᱱ ᱦᱚᱲ ᱨᱮᱸᱜᱮᱡᱽ ᱚᱲᱟᱜ ᱦᱳᱠ ᱠᱚᱨᱮ ᱠᱷᱚᱱᱟᱜ ᱜᱮᱵᱚᱱ ᱵᱤᱞᱚᱢ ᱫᱟ ᱟᱫᱚ ᱚᱲᱟᱜ ᱦᱚᱲ ᱦᱚᱸ ᱴᱟᱠᱟ ᱯᱚᱭᱥᱟ ᱠᱚᱦᱚᱸ ᱚᱱᱠᱟ ᱦᱟᱸᱜ ᱴᱷᱤᱠ ᱴᱷᱟᱠ ᱡᱩᱫᱤ ᱵᱟᱝᱠᱚ ᱮᱢ ᱫᱟᱲᱮᱭᱟᱵᱚᱱᱟ ᱟᱫᱚ ᱚᱱᱟ ᱠᱷᱟᱹᱛᱤᱨ ᱛᱮᱜᱮ ᱦᱟᱸᱜ ᱯᱟᱲᱟᱜ ᱠᱚ ᱟᱹᱰᱤᱜᱟᱱ ᱦᱚᱲ ᱠᱚ ᱵᱟᱹᱜᱤᱭ ᱫᱟᱠᱚ ᱟᱨ ᱡᱟᱦᱟᱸᱭ ᱢᱟᱹᱭ ᱵᱟᱹᱵᱩ ᱛᱟᱠᱚ ᱦᱟᱸᱜ ᱡᱟᱦᱟᱭ ᱢᱮᱢᱜᱩᱨᱩ ᱛᱟᱠᱚ ᱚᱲᱟᱜ ᱦᱚᱲ ᱯᱚᱭᱥᱟ ᱠᱚ ᱮᱢᱟ ᱠᱚᱣᱟ ᱩᱱᱠᱩ ᱫᱚ ᱡᱩᱫᱤ ᱱᱤᱛᱚᱜ
ᱟᱞᱮ ᱥᱮᱱ ᱫᱚ